ᱥᱟᱛᱟᱢᱴᱟᱜ ᱟᱫᱚ ᱞᱟᱝ ᱮ ᱦᱟᱸᱜ ᱞᱟᱝ ᱜᱟᱞᱚᱪ ᱞᱮᱜᱮ ᱡᱮ ᱜᱚᱝᱠᱮ ᱟᱹᱞᱤᱧ ᱥᱮᱫ ᱫᱚ ᱦᱟᱸᱜ ᱟᱫᱚ ᱟᱹᱵᱤᱱ ᱥᱮᱫ ᱫᱚ ᱛᱤᱱᱟᱹᱜ ᱴᱟ ᱚᱱᱠᱟ ᱪᱟᱞᱟᱜ ᱠᱟᱱ ᱪᱚ ᱵᱟᱝ ᱪᱚᱝ ᱢᱮᱱᱠᱷᱟᱱ ᱟᱹᱞᱤᱧ ᱥᱮᱫ ᱫᱚ ᱦᱟᱸᱜ ᱡᱟᱦᱟᱸ ᱟᱵᱚ ᱵᱚᱱ ᱞᱟᱹᱭ ᱫᱚ ᱡᱮ ᱦᱚᱸᱜ-ᱚᱭ ᱯᱚᱨᱚᱵᱽ ᱠᱚ ᱟᱫᱚ ᱯᱚᱨᱚᱵᱽ ᱫᱚ ᱞᱟᱠᱪᱟᱨ ᱨᱮᱱᱟᱜ ᱡᱤᱱᱤᱥ ᱠᱟᱱ ᱛᱟᱵᱚᱱᱟ ᱯᱟᱛᱟ ᱯᱚᱨᱚᱵᱽ ᱛᱟᱦᱮᱸᱱ ᱜᱮᱭᱟ ᱢᱮᱱᱠᱷᱟᱱ ᱟᱫᱚ ᱦᱚᱸᱜ-ᱚᱭ ᱡᱟᱦᱟᱸ ᱧᱤᱫᱟᱹ ᱵᱷᱳᱨ ᱦᱚᱸᱜ-ᱚᱭ ᱚᱨᱜᱮᱥᱴᱟᱨ ᱡᱟᱦᱟᱸ
ᱦᱳᱭ᱾
ᱟᱫᱚ ᱫᱚᱢᱮ ᱠᱷᱟᱱ ᱫᱚᱢᱮ ᱜᱮ ᱪᱷᱟᱣᱟ ᱠᱟᱱᱟ ᱟᱹᱞᱤᱧ ᱥᱮᱫ ᱫᱚ ᱟᱫᱚ ᱦᱟᱸᱜ ᱟᱫᱚ ᱢᱟᱱᱮ ᱞᱟᱹᱭᱛᱮ ᱦᱟᱸᱜ ᱛᱤᱱᱟᱹᱜ ᱴᱟ ᱪᱚ ᱦᱩᱭᱩᱜ ᱠᱟᱱ ᱟᱫᱚ ᱠᱟᱹᱴᱤᱡ ᱠᱟᱹᱴᱤᱡ ᱜᱤᱫᱽᱨᱟᱹ ᱦᱚᱸ ᱚᱸᱰᱮ ᱫᱚᱢ ᱪᱟᱞᱟᱣ ᱥᱮᱞᱮᱫ ᱠᱚᱜ ᱠᱟᱱ ᱛᱟᱦᱮᱸᱱᱟ ᱛᱟᱭᱚᱢ ᱨᱮ ᱜᱟᱭᱟᱨ ᱜᱩᱭᱩᱨᱮᱢ ᱥᱟᱵ ᱠᱚᱜ ᱠᱟᱱ ᱛᱮ ᱦᱟᱱᱮᱢ ᱪᱷᱟᱯᱨᱤᱢ ᱮᱱᱮᱡ ᱠᱟᱱᱟ ᱦᱟᱸᱰᱮ᱾
ᱦᱩᱸ ᱦᱩᱸ᱾
ᱟᱫᱚ ᱚᱞᱚᱜ ᱯᱟᱲᱦᱟᱣ ᱢᱟ ᱚᱠᱟ ᱠᱟᱱ ᱛᱟᱢ ᱪᱚᱝ ᱟᱢ ᱢᱟ ᱚᱸ ᱠᱷᱚᱱ ᱪᱚᱱᱫᱚ ᱵᱤᱱᱫᱩ ᱦᱟᱹᱵᱤᱡ ᱞᱟᱹᱭ ᱦᱚᱪᱚ ᱞᱮᱢ ᱠᱷᱟᱱ ᱦᱟᱸᱜ ᱥᱮ ᱚ, ᱛ, ᱞ ᱠᱚᱠᱚ ᱞᱟᱹᱭ ᱦᱚᱪᱚ ᱞᱮᱢᱠᱷᱟᱱ ᱦᱟᱸᱜ ᱥᱮ ᱧᱚᱜᱟ᱾ ᱟᱫᱚ ᱚᱸᱰᱮ ᱫᱚ ᱦᱟᱸᱜ ᱵᱩᱜᱤᱛᱮᱢ ᱮᱱᱮᱡ ᱠᱟᱱᱟ ᱨᱤᱞᱟᱹᱢᱟᱞᱟ᱾
ᱦᱩᱸ ᱦᱩᱸ ᱦᱩᱸ᱾
ᱦᱳᱭ ᱜᱚᱝᱠᱮ ᱟᱫᱚ ᱚᱞᱚᱜ ᱫᱚ ᱦᱚᱜ-ᱚ ᱱᱚᱝᱠᱟ ᱠᱟᱱᱟ ᱟᱹᱞᱤᱧ ᱥᱮᱫ ᱛᱚᱵᱮ ᱩᱱᱟᱹᱜ ᱢᱟᱱᱮ ᱟᱫᱚ ᱟᱞᱮ ᱡᱟᱦᱟᱸ ᱡᱮᱱᱟᱨᱮᱥᱮᱱ ᱨᱮ ᱠᱟᱹᱡ ᱞᱮ ᱢᱟᱱᱮ ᱥᱮᱪᱮᱫ ᱚᱠᱟ ᱠᱟᱱᱟ ᱚᱸᱰᱮ ᱫᱚ ᱠᱟᱹᱴᱤᱡ ᱞᱮ ᱞᱟᱦᱟ ᱧᱚᱜ ᱞᱮᱱ ᱜᱮᱭᱟ ᱟᱫᱚ ᱤᱱᱟᱹ ᱛᱟᱭᱚᱢ ᱫᱚ ᱟᱹᱞᱤᱧᱟᱜ ᱟᱛᱳ ᱨᱮᱱᱟᱜ ᱠᱷᱚᱵᱚᱨ ᱞᱤᱧ ᱞᱟᱹᱭ ᱟᱹᱵᱤᱱ ᱠᱟᱱᱟ ᱮᱠᱟᱞ ᱜᱮ ᱱᱚᱜ-ᱚ ᱱᱚᱝᱠᱟ ᱥᱮᱪᱮᱫ ᱫᱚ ᱮᱠᱟᱞ ᱫᱚᱢᱮ ᱜᱮ ᱰᱟᱢᱟᱰᱳᱞ ᱟᱠᱟᱱᱟ᱾
ᱮᱠᱟᱞ ᱮᱠᱟᱞ᱾
ᱟᱫᱚ ᱟᱫᱚ ᱜᱚᱝᱠᱮ ᱦᱮᱸ ᱟᱫᱚ ᱱᱟᱥᱮᱱᱟᱜ ᱦᱮᱸ ᱱᱚᱣᱟ ᱨᱮᱱᱟᱜ ᱱᱟᱥᱮᱱᱟᱜ ᱠᱟᱹᱴᱤᱡ ᱦᱟᱸᱜ ᱞᱟᱹᱭ ᱟᱞᱤᱧ ᱵᱤᱱ ᱥᱮᱫ ᱡᱮ ᱦᱚᱸᱜ-ᱚᱸ ᱱᱤᱭᱟᱹ ᱨᱮᱱᱟᱜ ᱥᱟᱞᱟ ᱜᱚᱴᱟ ᱞᱮᱠᱟ ᱡᱮ ᱦᱚᱸᱜᱼᱚᱭ ᱡᱮ ᱦᱚᱸᱜᱼᱚᱸ ᱱᱚᱝᱠᱟ ᱠᱟᱱ ᱛᱟᱵᱚᱱᱟ ᱟᱵᱚᱣᱟᱜ ᱚᱞᱚᱜ ᱯᱟᱲᱦᱟᱣ ᱜᱤᱫᱽᱨᱟᱹ ᱠᱚ ᱦᱚᱸᱜ-ᱚᱸ ᱱᱚᱝᱠᱟ ᱠᱚ ᱪᱮᱱᱡ ᱩᱹᱛᱟᱹᱨᱚᱜ ᱠᱟᱱᱟ᱾ ᱦᱚᱸᱜᱼᱚᱸ ᱱᱤᱭᱟᱹ ᱨᱮᱱᱟᱜ ᱥᱟᱞᱟ ᱜᱚᱴᱟ ᱞᱮᱠᱟ ᱠᱟᱹᱴᱤᱡ ᱞᱟᱹᱭ ᱟᱹᱞᱤᱧ ᱵᱤᱱ ᱥᱮ,
ᱦᱮᱸ ᱟᱫᱚ ᱱᱚᱣᱟ ᱤᱫᱤ ᱠᱟᱛᱮᱫ ᱱᱟᱥᱮ ᱱᱟᱜ ᱞᱤᱧ ᱞᱟᱹᱭᱟ᱾
ᱦᱳᱭ,
ᱡᱟᱦᱟᱸ ᱟᱹᱵᱤᱱ ᱥᱮᱫ ᱦᱩᱭᱩᱜ ᱜᱚᱜ ᱠᱟᱱᱟ ᱟᱫᱚ ᱚᱱᱠᱟ ᱜᱮ ᱟᱞᱮ ᱡᱷᱟᱲ- ᱠᱷᱟᱱ ᱫᱤᱥᱚᱢ ᱨᱮᱦᱚᱸ ᱦᱩᱭᱩᱜ ᱜᱚᱜ ᱠᱟᱱ ᱜᱮᱭᱟ ᱵᱟᱝ ᱦᱩᱭᱩᱜ ᱜᱚᱜ ᱠᱟᱱᱟ ᱚᱱᱠᱟᱱ ᱠᱟᱛᱷᱟ ᱫᱚ ᱵᱟᱝ ᱠᱟᱱᱟ᱾ ᱟᱫᱚ ᱠᱟ- ᱛᱷᱟ ᱫᱚ ᱱᱤᱭᱟᱹ ᱠᱟᱱᱟ ᱡᱟᱦᱟᱸ ᱴᱟᱜ ᱥᱚᱢᱟᱡᱽ ᱨᱮᱜᱮ, ᱥᱮ ᱡᱟᱦᱟᱸᱴᱟᱜ ᱵᱳᱭᱴᱷᱟᱠ ᱨᱮᱜᱮ, ᱥᱮ ᱡᱟᱦᱟᱸ ᱴᱟᱜ ᱚᱱᱠᱟ ᱫᱩᱯᱲᱩᱵ ᱨᱤᱜᱤ
ᱮᱠᱫᱚᱢ
ᱡᱩᱫᱤ ᱜᱟᱨᱡᱮᱱ ᱥᱮ ᱚᱱᱠᱟ ᱟᱵᱷᱤ-ᱵᱷᱟᱵᱚᱠ ᱥᱮ ᱤᱭᱟᱹ ᱪᱤᱞᱤ ᱵᱚᱱ ᱠᱚ ᱢᱮᱛᱟᱣ ᱟᱠᱚᱣᱟ?
ᱦᱳᱭ ᱜᱚᱢᱠᱮ ᱵᱩᱡᱷᱟᱹᱣ ᱠᱮᱜ ᱟᱹᱧ ᱡᱟᱦᱟᱸ ᱟᱯᱱᱟᱨ ᱨᱮᱱ ᱡᱟᱦᱟᱸᱭ ᱯᱮᱨᱮᱱᱴᱥ ᱠᱚ᱾
ᱦᱳᱭ ᱯᱮᱨᱮᱱᱴᱥ ᱠᱚ ᱟᱫᱚ ᱩᱱᱠᱩ ᱵᱟᱝ ᱠᱚ ᱛᱟᱦᱮᱱᱚᱜ-ᱟ ᱮᱱ ᱠᱷᱮᱫᱚ ᱚᱱᱟ ᱨᱮᱱ ᱫᱚ ᱥᱮ ᱜᱤᱫᱟᱹᱨ-ᱯᱤᱫᱟᱹᱨ ᱦᱩᱭ ᱮᱱ ᱥᱮ ᱚᱱᱟ ᱨᱮᱱ ᱢᱮᱢᱵᱟᱨ ᱠᱚ ᱦᱩᱭᱮᱱ ᱡᱚᱛᱚ ᱚᱴᱚᱯ ᱠᱟᱱᱴᱨᱳᱞ ᱠᱚ ᱛᱟᱦᱮᱱᱚᱜ-ᱟ᱾ ᱟᱨ ᱚᱴᱨᱳᱯ ᱠᱟᱱᱴᱨᱳᱞ ᱨᱮᱫᱚ ᱱᱤᱛ ᱦᱟᱸᱜ ᱵᱚᱱ ᱧᱮᱞᱟ᱾ ᱮ ᱡᱩᱫᱤ ᱠᱩᱠᱞᱤ ᱞᱮᱠᱟᱹᱧ ᱨᱟᱠᱟᱵ-ᱟ ᱡᱮ ᱱᱚᱣᱟ ᱵᱷᱟᱨᱚᱛ ᱫᱤ- ᱥᱚᱢ ᱨᱮ ᱮᱸᱜ ᱧᱮᱞ ᱞᱟᱹᱜᱤᱫ ᱫᱮᱠᱷ-ᱨᱮᱠᱷ ᱞᱟᱹᱜᱤᱫ ᱚᱠᱚᱭ ᱢᱮᱱᱟᱭᱟ ᱱᱟᱝ? ᱡᱩᱫᱤ ᱱᱚᱣᱟ ᱵᱷᱟᱨᱚᱛ ᱫᱤᱥᱚᱢ ᱞᱮᱠᱟ ᱛᱮᱞᱤᱧ ᱢᱮᱱᱟ ᱮᱱ ᱠᱷᱟᱡ ᱫᱚ ᱪᱮᱛᱟᱱ ᱨᱮ ᱦᱟᱸᱜ ᱟᱨ ᱱᱚᱣᱟ ᱠᱟᱹᱱᱩᱱ ᱨᱮᱭᱟᱜ ᱱᱚᱡᱟᱨ ᱞᱮᱠᱟᱛᱮ ᱱᱩᱭ ᱤᱭᱟᱹ ᱢᱮᱱᱟᱭᱟ ᱱᱟᱝ ᱯᱤᱭᱮᱢ ᱢᱮᱱᱟᱭᱟ ᱱᱟᱝ ᱡᱩᱫᱤ ᱨᱟᱡᱽ- ᱟᱹᱨᱤ ᱟᱜ ᱵᱚᱱ ᱢᱮᱱᱟ ᱮᱱᱠᱷᱟᱡ ᱫᱚ ᱥᱤ ᱮᱢ ᱢᱮᱱᱟᱭᱟ ᱱᱟᱝ ᱦᱳᱭ ᱥᱮ ᱛᱚ ᱚᱱᱠᱟ ᱜᱮ ᱢᱮᱱᱟᱜ ᱟᱠᱟᱫ ᱠᱚᱣᱟ᱾ ᱮᱱᱠᱷᱟᱡ ᱫᱚ ᱟᱵᱚᱣᱟᱜ ᱥᱟᱱᱛᱟᱞ ᱥᱚᱢᱟᱡᱽ ᱨᱮ ᱚᱠᱚᱭ ᱠᱟᱱᱟᱭ ᱜᱟᱨᱡᱮᱱ ᱢᱮᱱ ᱫᱚ ᱦᱟᱸᱜ ᱤᱝᱞᱤᱥ ᱛᱮ ᱦᱟᱸᱜ ᱠᱚ ᱨᱚᱲ ᱠᱟᱣᱫᱟ ᱦᱩ ᱤᱡ ᱫᱟ ᱟᱸ ᱚᱱᱟᱨ ᱫᱚ ᱵᱟᱹᱞᱤᱧ ᱢᱮᱱᱟ ᱦᱮᱸᱥᱮ ᱜᱟᱨᱡᱮᱱ ᱚᱯᱷ ᱥᱟᱱᱛᱟᱞ ᱠᱚᱢᱤᱱᱤᱴᱤ ᱚᱠᱩᱭ ᱠᱟᱱᱟᱭ ᱟᱫᱚ ᱱᱚᱣᱟ ᱵᱟᱝᱵᱚᱱ ᱵᱟᱲᱟᱭ ᱧᱟᱢ ᱮᱫ?
ᱵᱟᱲᱟᱭ ᱧᱟᱢᱟ ᱫᱤ ᱫᱤᱥᱟᱹᱜ ᱟᱫᱚ ᱜᱚᱢᱠᱮ ᱦᱩᱫᱤᱥ ᱜᱮ ᱵᱟᱹᱱᱩᱜ ᱱᱚᱣᱟ ᱫᱚ
ᱦᱩᱸ ᱪᱟᱞᱩ ᱟᱪᱪᱷᱟ ᱵᱚᱱ ᱢᱮᱱᱮᱫ ᱠᱟᱱᱟ, ᱢᱮᱱᱮᱫ ᱠᱟᱱᱟ ᱵᱚᱱ ᱟᱪ- ᱟᱛᱩ ᱨᱮ ᱫᱚ ᱢᱟᱺᱡᱷᱤ ᱦᱟᱲᱟᱢ ᱢᱮᱱᱟᱭᱟ ᱱᱟᱝ ᱢᱟᱺᱡᱷᱤ ᱵᱟᱵᱟ ᱢᱮᱱᱟᱭᱟ ᱱᱟᱝ ᱤᱧ ᱪᱮᱫ ᱛᱚ ᱢᱟᱺᱡᱷᱤ ᱵᱟᱵᱟ ᱢᱟ ᱩᱱᱤ ᱢᱟ ᱟᱡ ᱜᱮ ᱠᱷᱩᱫ ᱮ ᱵᱩᱞ ᱢᱟᱛᱟᱞ ᱢᱮᱱᱟᱭ᱾
ᱮᱠᱫᱚᱢ ᱮᱠᱫᱚᱢ ᱟᱹᱰᱤ ᱡᱚᱛᱷᱟᱛ ᱵᱤᱱ ᱞᱟᱹᱭ ᱠᱟᱜ-ᱟ, ᱮᱠᱫᱚᱢ ᱦᱚᱜ-ᱚ ᱱᱚᱝᱠᱟ ᱢᱟᱺᱡᱷᱤ ᱵᱟᱵᱟ ᱢᱟ ᱟᱡ ᱜᱮ ᱵᱟᱭ ᱴᱷᱤᱠᱟᱹᱜ ᱤᱧ ᱚᱠᱚᱭ ᱠᱟᱹᱱᱟᱹᱧ᱾
ᱦᱩᱸ ᱦᱩᱸ ᱦᱩᱸ ᱤᱧ ᱚᱠᱚᱭ ᱠᱟᱹᱱᱟᱹᱧ ᱢᱮᱱᱛᱮ ᱟᱡ ᱟᱫᱚ ᱦᱟᱸᱜ ᱱᱚᱝᱠᱟ ᱴᱟᱭᱟᱨ ᱴᱩᱭᱮᱞᱮᱢ ᱦᱚᱨᱚᱜ ᱵᱟᱲᱟ ᱠᱟᱜ-ᱟ ᱦᱟᱺᱰᱤ ᱯᱟᱹᱨᱟᱹᱣᱟᱹ ᱧᱩ ᱠᱟᱛᱮᱢ ᱜᱩᱲᱫᱟᱹᱢ ᱵᱟᱲᱟᱭᱟ ᱟᱨᱮᱢ ᱢᱚᱱᱮᱜ-ᱟ ᱤᱧ ᱫᱩᱧ
ᱟᱨ
ᱤᱧ ᱫᱩᱧ ᱤᱭᱟᱹ ᱠᱟᱱᱟ ᱢᱟᱺᱡᱷᱤ ᱵᱟᱵᱟ ᱠᱟᱱᱟ᱾
ᱦᱮᱸ ᱟᱨ ᱡᱟᱦᱟᱸ ᱱᱟᱜ ᱫᱩᱯᱲᱩᱵ ᱦᱩᱭᱮᱱ ᱥᱮ ᱟᱢ ᱜᱮ ᱟᱨᱚᱢ ᱦᱟᱸᱜ ᱫᱩᱲᱩᱡ ᱵᱟᱲᱟᱭᱟᱢ ᱦᱟᱸᱜ᱾
ᱦᱳᱭ ᱟᱫᱚ ᱱᱚᱜ-ᱚ ᱱᱚᱝᱠᱟᱱ ᱠᱟᱛᱷᱟ ᱠᱟᱱᱟ᱾ ᱚᱨ ᱥᱚᱸᱜᱮ ᱛᱮ ᱱᱤᱭᱟᱹ ᱦᱟᱸᱜ ᱞᱤᱧ ᱢᱮᱱᱟ ᱡᱟᱦᱟᱸᱭ ᱜᱮ ᱵᱩᱡ ᱵᱩᱡ ᱜᱩᱡ ᱡᱩᱫᱤᱣ ᱜᱤᱫᱟᱹᱨ ᱠᱚ ᱱᱚᱝᱠᱟ ᱟᱞᱟᱫᱟᱥ ᱵᱚᱱ ᱤᱠᱟᱹ ᱠᱟᱠᱚ ᱠᱟᱱᱟ᱾ ᱮᱱᱠᱷᱟᱡ ᱫᱚ ᱦᱟᱡᱩᱜ ᱠᱟᱱᱻ ᱡᱮᱱᱨᱮᱥᱮᱱ ᱞᱟᱹᱜᱤᱫ ᱫᱚ ᱱᱚᱣᱟ ᱫᱚ ᱢᱤᱫᱴᱮᱡ ᱪᱮᱫ ᱞᱤᱧ ᱢᱮᱱᱟ᱾ ᱠᱮᱱ- ᱥᱟᱨ ᱞᱮᱠᱟᱱᱟᱜ ᱵᱤᱢᱟᱹᱨᱤ
ᱮᱠᱫᱚᱢ ᱢᱟᱱᱮ ᱠᱮᱱᱥᱟᱨ ᱞᱮᱠᱟᱱᱟᱜ ᱢᱟᱱᱮ ᱪᱮᱫ ᱜᱟᱲᱚ ᱧᱩᱛ ᱫᱟᱨᱟᱭ ᱠᱟᱱᱟ ᱮᱠᱟᱞ᱾ ᱦᱳᱭ ᱟᱫᱚ ᱦᱟᱸᱜ ᱡᱮ ᱦᱚᱜ-ᱚ ᱱᱚᱜ- ᱠᱟᱱ ᱢᱟᱨᱥᱟᱞ ᱠᱚ ᱦᱚᱭᱛᱮ ᱟᱱᱟᱪᱚᱜ ᱠᱟᱱᱟ ᱦᱚᱸᱼᱚ ᱱᱚᱝᱠᱟᱜ ᱠᱟᱱᱟ᱾
ᱟᱨ ᱱᱚᱣᱟ ᱠᱚ ᱨᱮᱫᱚ ᱮᱹ ᱡᱮᱞᱮᱠᱟ ᱢᱤᱜᱴᱮᱡ ᱦᱟᱸᱜ ᱱᱚᱣᱟ ᱵᱷᱟᱨᱚᱛ ᱫᱤᱥᱚᱢ ᱪᱟᱞᱟᱣ ᱞᱟᱹᱜᱤᱫ ᱨᱩᱞᱥ ᱟᱨ ᱨᱮᱜᱩᱞᱮᱥᱚᱱᱥ ᱢᱮᱱᱟᱜ ᱟᱱᱟ᱾ ᱟᱨ ᱚᱱᱟ ᱨᱳᱞ ᱨᱩᱞᱥ ᱟᱨ ᱨᱮᱜᱩᱞᱮᱥᱚᱱᱥ ᱫᱚ ᱚᱞ ᱟᱠᱟᱱᱟ ᱥᱚᱵᱤᱫᱷᱟᱱ ᱨᱮᱭᱟᱜ ᱠᱤᱛᱟᱹᱵ ᱨᱮ᱾ ᱚᱞ ᱛᱚᱞ ᱟᱠᱟᱱᱟ, ᱚᱨ ᱥᱚᱵᱤᱫᱷᱟᱱ ᱴᱟᱹᱵ ᱨᱮᱦᱚᱸ ᱚᱱᱠᱟ ᱢᱮᱱᱟᱜ ᱟᱱᱟᱝ ᱡᱟᱦᱟᱸ ᱫᱚ ᱟ ᱡᱟᱦᱟᱸ ᱢᱳᱣᱞᱤᱠ ᱟᱫᱷᱤᱠᱟᱨ ᱢᱮᱱᱟᱜ ᱟᱱᱟᱝ ᱚᱱᱟ ᱨᱮᱫᱚ ᱮᱹ ᱪᱮᱜ ᱠᱚ ᱢᱮᱛᱟᱜ ᱠᱟᱱᱟ ᱥᱚᱝᱥᱳᱫᱷᱟᱱ ᱦᱟᱸᱜ ᱵᱟᱭ ᱦᱩᱭᱩᱜᱚᱜᱼᱟ᱾ ᱟᱨ ᱟᱹᱰᱤ ᱡᱟᱭᱜᱟ ᱚᱱᱠᱟ ᱢᱮᱱᱟᱜ ᱟᱱᱟᱝ ᱡᱟᱦᱟᱸ ᱫᱚ ᱥᱚᱱᱥᱳᱫᱚᱱ ᱦᱳᱭᱩᱜᱚᱼᱟ ᱛᱚ ᱚᱱᱟ ᱞᱮᱠᱟᱜᱮ ᱟᱵᱚᱣᱟᱜ ᱥᱟᱱᱛᱟᱞ ᱥᱟᱢᱟᱡ ᱨᱮ ᱠᱚᱲᱟ ᱜᱤᱫᱽᱨᱟᱹ ᱠᱩᱲᱤ ᱜᱤᱫᱽᱨᱟᱹ ᱱᱟᱯᱟᱭ ᱟᱨ ᱱᱤᱨᱟᱹᱭ ᱰᱟᱦᱟᱨ ᱛᱮ ᱟᱹᱭᱩᱨ ᱤᱫᱤ ᱠᱚ ᱞᱟᱹᱜᱤᱜ ᱫᱚ ᱟᱫᱚ ᱚᱱᱠᱟ ᱯᱚᱞᱤᱥᱤ ᱵᱮᱱᱟᱣ ᱦᱩᱭᱩᱜ ᱛᱟᱵᱚᱱᱟ ᱟᱨ ᱯᱚᱞᱤᱥᱤ ᱵᱮᱱᱟᱣ ᱞᱟᱹᱜᱤᱜ ᱫᱚ ᱪᱮᱜ ᱵᱚᱱ ᱪᱤᱠᱟᱹᱭᱟ ᱟᱛᱳ ᱢᱟᱺᱡᱷᱤ ᱨᱮ ᱵᱚᱱ ᱫᱩᱲᱩᱵᱼᱟ ᱡᱮᱞᱮᱠᱟ ᱦᱟᱸᱜ ᱫᱤᱥᱚᱢ ᱪᱟᱞᱟᱣ ᱞᱟᱹᱜᱤᱜ ᱫᱮᱥ ᱨᱮᱠᱚ ᱜᱟᱞᱢᱟᱨᱟᱜ ᱠᱟᱱᱟ᱾ ᱨᱟᱡᱽ ᱪᱟᱞᱟᱣ ᱞᱟᱹᱜᱤᱜ ᱨᱟᱡᱽᱵᱷᱚᱵᱚᱱ ᱨᱮᱠᱚ ᱜᱟᱞᱢᱟᱨᱟᱜ ᱠᱟᱱᱟ ᱱᱚᱰᱮ ᱵᱩᱞᱟᱹᱜ ᱡᱮᱞᱟ ᱪᱟᱞᱟᱣ ᱞᱟᱹᱜᱤᱜ ᱡᱮᱞᱟ ᱨᱮᱠᱚ ᱜᱟᱞᱢᱟᱨᱟᱜ ᱠᱟᱱᱟ, ᱯᱟᱨᱠᱷᱚᱸᱰ ᱪᱟᱞᱟᱣ ᱞᱟᱹᱜᱤᱜ ᱵᱳᱞ-ᱵᱚᱞᱚᱠ ᱨᱮᱠᱚ ᱜᱟᱞᱢᱟᱨᱟᱜ ᱠᱟᱱᱟ, ᱯᱚᱧᱪᱟᱭᱮᱛ ᱪᱟᱞᱟᱣ ᱞᱟᱹᱜᱤᱜ ᱯᱚᱧᱪᱟᱭᱮᱛ ᱵᱟᱷᱟᱣᱟᱱ ᱨᱮᱠᱚ ᱜᱟᱞᱢᱟᱨᱟᱜ ᱠᱟᱱᱟ ᱛᱚ ᱚᱱᱠᱟ ᱜᱮ ᱟᱵ ᱵᱚ ᱦᱚᱸ ᱟᱵᱚ ᱥᱟᱱᱛᱟᱞ ᱠᱩᱢᱤᱱᱤᱴᱤ ᱨᱮᱦᱚᱸ ᱡᱟᱦᱟᱸᱴᱟᱜ ᱚᱱᱠᱟ ᱫᱤᱱ ᱜᱩ ᱱᱮᱰᱟ ᱠᱟᱛᱮᱜ ᱪᱮᱫᱟᱜ ᱟᱵᱚ ᱱᱤᱡᱮᱨ ᱱᱤᱡᱮᱨ ᱟ ᱛᱩ ᱨᱮ ᱵᱟᱝ ᱵᱚᱱ ᱜᱟᱞᱢᱟᱨᱟᱣᱟ ᱢᱚᱡᱽ ᱤᱫᱤ ᱠᱟᱛᱮᱜ᱾ ᱪᱮᱫᱟᱜ ᱥᱮ ᱟᱵᱚ ᱵᱟᱝᱵᱚᱱ ᱜᱟᱞᱢᱟᱨᱟᱣ ᱠᱟᱱᱟ ᱟᱨ ᱵᱟᱝᱵᱚᱱ ᱜᱟᱞᱢᱟᱨᱟᱣ ᱠᱟᱱᱛᱮ ᱟᱵᱚᱨᱮᱱ ᱠᱚᱲᱟ ᱜᱤᱫᱽᱨᱟᱹ ᱦᱟᱱᱛᱮ ᱱᱟ ᱛᱮ ᱩᱲᱤᱡ ᱞᱮᱠᱟ ᱠᱚ ᱩᱰᱟᱹᱣ ᱵᱟᱲᱟᱭ ᱠᱟᱱᱟ᱾
ᱟᱪᱪᱷᱟ ᱟᱪᱪᱷᱟ, ᱟᱫᱚ ᱜᱚᱝᱠᱮ ᱱᱚᱣᱟᱴᱟᱜ ᱠᱟᱛᱷᱟ ᱨᱮ ᱠᱟᱹᱪᱤᱰ ᱠᱟᱹᱴᱤᱡ ᱞᱤᱧ ᱠᱮᱪᱮᱫ ᱞᱮᱵᱮᱱ ᱜᱮ᱾
ᱮᱠᱟᱞ ᱮᱠᱟᱞ᱾
ᱦᱳᱭ ᱟᱫᱚ ᱜᱚᱝᱠᱮ ᱞᱤᱧ ᱞᱟᱹᱭᱮᱫ ᱛᱟᱦᱮᱸᱫ ᱡᱮ ᱦᱚᱸᱼᱚᱭ ᱟᱹᱵᱤᱱ ᱵᱤᱱ ᱞᱟᱹᱭᱮᱼᱟ ᱡᱮ ᱦᱚᱼᱚ ᱱᱚᱠᱟᱱ ᱯᱚᱞᱤᱥᱤ ᱵᱮᱱᱟᱜ ᱦᱩᱭᱩᱜᱼᱟ᱾
ᱦᱳᱭ᱾
ᱪᱚ ᱟᱫᱚ ᱢᱮᱜᱴᱟᱝ ᱡᱤᱱᱤᱥ ᱟᱸᱜᱚᱪ ᱧᱟᱢ ᱞᱟᱹᱜᱤᱫ ᱟᱯᱱᱟᱨᱟᱜ ᱦᱚᱸ ᱫᱟᱲᱮ ᱫᱚᱦᱚ ᱞᱟᱹᱠᱛᱤ ᱠᱟᱱᱟ᱾
ᱮᱠᱟᱞ ᱾
ᱚᱱᱟ ᱫᱚ ᱯᱷᱮᱴ ᱠᱷᱚᱱ ᱢᱟᱱᱮ ᱜᱤᱫᱽᱨᱟᱹᱣ ᱟᱜ ᱚᱝᱠᱟ ᱵᱷᱟᱵᱛᱮ ᱵᱮᱱᱟᱣᱚᱜ ᱫᱚᱨᱠᱟᱨᱚᱜ ᱠᱟᱱᱟ᱾ ᱛᱚ ᱟᱫᱚ ᱜᱚᱝᱠᱮ ᱞᱤᱧ ᱞᱟᱹᱭᱟ ᱡᱮ ᱦᱟᱜ ᱟᱹᱵᱤᱱ ᱵᱤᱱ ᱞᱟᱹᱭ ᱮᱜᱼᱟ ᱯᱚᱞᱤᱥᱤ ᱮᱠᱫᱚᱢ ᱡᱚᱛᱷᱟᱛ᱾ ᱱᱚᱣᱟ ᱠᱚ ᱠᱚᱢᱤᱱᱤᱴᱤ ᱞᱟᱦᱟ ᱥᱮᱡ ᱤᱫᱤ ᱞᱟᱹᱜᱤᱫ ᱫᱚ ᱱᱚᱝᱠᱟᱱ ᱠᱤᱪᱷᱩ ᱟᱹᱜᱩ ᱫᱚᱨᱠᱟᱨᱚᱜ ᱟᱹᱰᱤ ᱜᱮ ᱡᱟᱹᱲᱩᱨᱚᱜ᱾ ᱠᱟᱱᱟ ᱢᱮᱱᱠᱷᱟᱱ ᱟᱫᱚ ᱦᱚᱸᱼᱚ ᱱᱤᱭᱟᱹ ᱡᱤᱱᱤᱥᱴᱟᱜ ᱛᱤᱱᱟᱹᱜ ᱴᱟ ᱦᱚᱲ ᱠᱚ ᱦᱟᱛᱟᱣ ᱫᱟᱲᱮᱜᱼᱟ ᱱᱚᱣᱟ ᱦᱚᱸᱛᱚ ᱛᱟᱞᱟᱨᱮ ᱵᱮᱯᱟᱨ ᱢᱮᱱᱟᱜᱼᱟ ᱢᱤᱜᱴᱟᱝ᱾
ᱮᱠᱟᱞ ᱮᱠᱟᱞ ᱮᱠᱟᱞ᱾
ᱦᱳᱭ ᱟᱫᱚ ᱦᱚᱜᱼᱚ ᱱᱤᱭᱟᱹ ᱠᱚ ᱡᱩᱫᱤ ᱦᱮᱸ ᱱᱚᱝᱠᱟ ᱱᱚᱣᱟ ᱠᱚ ᱡᱩᱫᱤ ᱟᱹᱣᱟᱹᱭ ᱨᱟᱠᱟᱵᱼᱟ ᱥᱮ ᱠᱟᱛᱷᱟ ᱨᱟᱠᱟᱵᱼᱟ ᱦᱚᱜᱼᱚ ᱱᱤᱭᱟᱹᱴᱟᱜ ᱫᱚ ᱚᱠᱟ ᱥᱚᱞᱚ ᱜᱟᱴᱟᱜᱼᱟ?
ᱦᱮᱸ ᱟᱫᱚ ᱱᱚᱜᱼᱚ ᱱᱚᱣᱟ ᱡᱟᱦᱟᱸ ᱟ ᱧᱮᱞ ᱟᱵᱮᱱ ᱢᱤᱜᱴᱮᱡ ᱦᱟᱸᱜ ᱱᱚᱜᱼᱚ ᱱᱚᱝᱠᱟᱱ ᱠᱟᱛᱷᱟ ᱠᱟᱱᱟ᱾
ᱦᱳᱭ᱾
ᱠᱤ ᱡᱩᱫᱤ ᱡᱟᱦᱟᱸᱭ ᱵᱟᱭ ᱵᱟᱲᱟᱭᱟ ᱥᱮ᱾
ᱦᱳᱭ᱾
ᱟ ᱡᱟᱦᱟᱸ ᱮᱸ ᱱᱤᱛᱚᱜ ᱦᱟᱸᱜ ᱟᱵᱮᱱ ᱜᱮ ᱱᱟᱦᱟᱜ ᱤᱭᱩᱴᱩᱵ ᱯᱷᱮᱥᱵᱩᱠ ᱥᱮ ᱤᱱᱥ ᱴᱟᱜᱨᱟᱢ ᱡᱩᱫᱤ ᱵᱮᱱ ᱪᱟᱞᱟᱣᱮᱜ ᱠᱟᱱᱟ ᱡᱩᱫᱤ ᱤᱝᱞᱤᱥ ᱛᱮᱵᱮᱱ ᱨᱚᱲ ᱟᱠᱚᱣᱟ ᱥᱮ ᱥᱮᱠᱚ ᱨᱚᱲᱟᱜ ᱵᱮᱱᱟ᱾ ᱦᱚᱨ ᱡᱩᱫᱤ ᱵᱟᱝᱵᱮᱱ ᱵᱩᱡᱷᱟᱹᱣ ᱞᱮᱫᱟ ᱮᱱᱠᱷᱟ ᱫᱚ ᱞᱟᱸᱫᱟ ᱦᱚᱸ ᱵᱟᱵᱮᱱ ᱞᱟᱸᱫᱟᱭᱟ ᱾
ᱮᱠᱫᱚᱢ ᱠᱟᱛᱷᱟ ᱠᱟᱱ ᱜᱮᱭᱟ ᱾
ᱟᱨ ᱡᱩᱫᱤ ᱚᱱᱟ ᱡᱟᱭᱜᱟ ᱨᱮᱜᱮ ᱦᱤᱱᱫᱤ ᱛᱮ ᱟᱸᱜ ᱥᱮ ᱥᱟᱱᱛᱟᱲ ᱛᱮ ᱦᱟᱸᱜ ᱠᱚ ᱨᱚᱲ ᱠᱮᱫᱟ ᱞᱟᱸᱫᱟ ᱞᱮᱠᱟ ᱞᱮᱠᱟᱱᱟᱜ ᱨᱮᱫᱚ ᱵᱮᱱ ᱞᱟᱸᱫᱟᱣᱟᱜᱼᱟ ᱨᱟᱜ ᱞᱮᱠᱟᱱᱟᱜ ᱨᱮᱫᱚ ᱵᱮᱱ
ᱨᱟᱜᱟᱜᱼᱟ ᱦᱳᱭ ᱟᱫᱚ ᱟᱢᱟᱜ ᱡᱟᱦᱟᱸ ᱟᱫᱚ ᱦᱚᱲᱢᱚ ᱨᱮ ᱡᱟᱦᱟᱱ ᱨᱟᱥ ᱥᱟᱜᱮ ᱥᱤᱨᱡᱟᱹ ᱚᱱᱠᱟ ᱞᱮᱠᱟᱜᱮ ᱟᱢᱫᱚᱢ ᱨᱤᱭᱮᱠᱴ
ᱦᱮᱸ ᱦᱮᱸ ᱛᱚ ᱚᱱᱟ ᱞᱮᱠᱟ ᱜᱮ ᱡᱟᱦᱟᱸ ᱟᱵᱚ ᱯᱚᱞᱤᱥᱤ ᱵᱚᱱ ᱵᱮᱱᱟᱣᱟ ᱥᱮ ᱾ ᱛᱚ ᱩᱱᱠᱩ ᱫᱚ ᱯᱨᱚᱯᱟᱨ ᱛᱟᱹᱨᱤᱠᱟ ᱛᱮᱠᱚ ᱵᱟᱲᱟᱭ ᱢᱟ ᱡᱮᱼᱼ ᱟᱵᱚᱨᱮᱱ ᱠᱚᱲᱟ ᱜᱤᱫᱽᱨᱟᱹ ᱞᱟᱹᱜᱤᱫ ᱫᱚ ᱱᱚᱣᱟ ᱠᱟᱱᱟ ᱾ ᱠᱩᱲᱤ ᱜᱤᱫᱽᱨᱟᱹ ᱞᱟᱹᱜᱤᱫ ᱫᱚ ᱱᱚᱣᱟ ᱠᱟᱱᱟ, ᱟᱭᱳᱼᱵᱟᱵᱟ ᱞᱟᱹᱜᱤᱫ ᱫᱚᱼᱼ ᱫᱚ ᱠᱟᱱᱟ, ᱟᱨ ᱡᱟᱦᱟᱸᱭ ᱵᱟᱦᱨᱮ ᱫᱤᱥᱚᱢ ᱨᱮᱠᱚ ᱠᱟᱹᱢᱤ ᱠᱟᱱᱟ ᱩᱱᱠᱩ ᱞᱟᱹᱜᱤᱫ ᱫᱚ ᱱᱚᱣᱟ ᱠᱟᱱᱟ ᱯᱚᱞᱤᱥᱤ ᱾ ᱡᱚᱛᱚ ᱦᱚᱲ ᱢᱤᱫ ᱢᱤᱴᱟᱜᱼᱼ ᱯᱚᱞᱤᱥᱤ ᱛᱮᱫᱚ ᱵᱟᱝᱵᱚᱱ ᱤᱭᱟᱹ ᱫᱟᱲᱮᱭᱟ ᱠᱚᱣᱟ ᱵᱟᱝᱵᱚᱱ ᱟᱹᱭᱩᱨ ᱫᱟᱲᱮᱭᱟ ᱠᱚᱣᱟ ᱡᱚᱛᱚ ᱟᱞᱟᱜᱽ ᱟᱞᱟᱜᱽ ᱡᱮᱱᱮᱨᱮᱥᱮ ᱾ ᱥᱮᱱ ᱨᱮ ᱞᱟᱹᱜᱤᱫ ᱟᱞᱟᱜᱽ ᱟᱞᱟᱜᱽ ᱯᱚᱞᱤᱥᱤ ᱵᱚᱱ ᱵᱮᱱᱟᱣᱟ ᱾ ᱟᱨ ᱚᱱᱟ ᱠᱤ ᱚᱱᱩᱥᱟᱨ ᱩᱱᱠᱩ ᱠᱚᱠᱚ ᱛᱟᱲᱟᱢ ᱪᱟᱞᱟᱜ ᱛᱟᱵᱚᱱᱟ ᱟᱨ ᱡᱩᱫᱤᱼᱼ ᱢᱤᱫᱴᱟᱜ ᱛᱮᱜᱮ ᱵᱚᱱ ᱟᱹᱭᱩᱨ ᱠᱚᱣᱟ ᱮᱱᱠᱷᱟᱱ ᱫᱚ ᱵᱟᱭ ᱜᱟᱱᱚᱜᱼᱟ ᱟᱨ ᱠᱟᱛᱷᱟ ᱫᱚ ᱱᱤᱭᱟᱹ ᱠᱟᱱᱟᱼᱼ ᱱᱤᱛᱚᱜ ᱟᱹᱞᱤᱧ ᱥᱚᱸᱜᱮ ᱞᱮᱛᱟᱲ ᱵᱮᱱ ᱜᱟᱞᱢᱟᱨᱟᱜᱼᱟ ᱞᱮᱛᱟᱲ ᱵᱚᱨᱮ ᱛᱚ ᱞᱟᱜᱟᱛᱟᱨ ᱵᱮᱱ ᱜᱟᱞᱢᱟᱨᱟᱜᱼᱟ ᱾ ᱮᱱᱠᱷᱟᱡ ᱫᱚ ᱱᱟᱻᱦᱟᱜ ᱪᱮᱫ ᱪᱤᱠᱟᱹ ᱦᱩᱭᱩᱜᱼᱟ ᱟᱹᱞᱤᱧ ᱛᱟᱞᱟᱨᱮ ᱵᱟᱝ ᱵᱚᱞᱮᱼᱼ ᱡᱟᱦᱟᱸᱭ ᱜᱚᱢᱠᱮ ᱠᱟᱱ ᱜᱮ ᱟᱹᱰᱤ ᱢᱚᱸᱡᱽᱮ ᱜᱟᱞᱢᱟᱨᱟᱜ ᱠᱟᱱ ᱛᱟᱦᱮᱸᱱᱟ ᱾ ᱟᱨᱦᱚᱸ ᱵᱮᱱ ᱩᱭᱦᱟᱹᱨ ᱞᱤᱧᱟᱹ ᱛᱚ ᱚᱱᱟ ᱞᱮᱠᱟᱜᱮ ᱡᱟᱦᱟᱸᱼᱼ ᱮᱴᱟᱜ ᱡᱤᱱᱤᱥ ᱜᱮ ᱡᱩᱫᱤ ᱮ ᱱᱚᱣᱟ ᱪᱮᱫ ᱠᱚ ᱢᱮᱛᱟᱜᱼᱟ ᱫᱷᱤᱨᱤ ᱦᱚᱸ ᱡᱩᱫᱤ ᱵᱟᱨ ᱵᱟᱨ ᱵᱮᱱ ᱠᱩᱴᱟᱹᱢᱟᱜᱼᱟ ᱥᱮ ᱛᱚ ᱚᱱᱟᱼᱼ ᱫᱷᱤᱨᱤ ᱦᱚᱸ ᱨᱟᱹᱯᱩᱜ ᱩᱛᱟᱹᱨᱚᱜᱼᱟ ᱛᱚ ᱚᱱᱟ ᱞᱮᱠᱟᱜᱮ ᱟᱼᱼ ᱦᱮᱸ ᱚᱱᱟ ᱞᱮᱠᱟ ᱜᱮ ᱟᱵᱚᱣᱟᱜ ᱥᱟᱱᱛᱟᱞ ᱠᱚᱢᱩᱱᱤᱴᱤ ᱡᱟᱦᱟᱸ ᱞᱮᱠᱟ ᱜᱮ ᱦᱟᱱᱛᱮ ᱱᱟᱛᱮ ᱡᱷᱤᱢᱯᱟᱹ ᱡᱷᱟᱲᱟᱝ ᱟᱠᱟᱱ ᱾ ᱚᱱᱟ ᱡᱩᱫᱤ ᱥᱩᱼᱼ ᱥᱩᱫᱷᱟᱹᱨ ᱞᱟᱹᱜᱤᱫ ᱫᱚ ᱥᱮ ᱟᱵᱚᱨᱮᱱ ᱠᱚᱲᱟ ᱜᱤᱫᱽᱨᱟᱹ ᱠᱩᱲᱤ ᱜᱤᱫᱽᱨᱟᱹ ᱥᱟᱢᱴᱟᱣ ᱠᱚ ᱞᱟᱹᱜᱤᱫ ᱫᱚᱼᱼ ᱞᱟᱜᱟᱛᱟᱨ ᱱᱤᱨᱚᱱᱛᱟᱨᱼᱼ ᱮᱸᱻ ᱟᱛᱳ ᱞᱮᱵᱮᱞ ᱨᱮ ᱥᱮ ᱵᱚᱞᱚᱠ ᱞᱮᱵᱮᱞ ᱨᱮ ᱚᱱᱠᱟ ᱫᱩᱯᱲᱩᱵ ᱦᱩᱭᱩᱜᱼᱟ, ᱟᱨᱼᱼ ᱚᱱᱟ ᱞᱟᱹᱜᱤᱫ ᱡᱚᱛᱚᱱᱟᱜ ᱜᱮ ᱦᱟᱹᱡᱨᱤ ᱠᱚᱵᱚᱱ ᱠᱟᱹᱢᱤ ᱠᱟᱱ ᱱᱚᱠᱨᱤ ᱪᱟᱹᱠᱨᱤᱭᱮᱫ ᱠᱟᱱ ᱵᱚᱱ ᱾ ᱡᱚᱛᱚ ᱠᱚᱵᱚᱱ ᱰᱱᱮᱥᱚᱱᱟ ᱱᱚᱝᱠᱟ ᱛᱮᱵᱚᱱ ᱟᱵᱚᱱ ᱫᱟᱲᱮᱭᱟᱜᱼᱟ ᱟᱨ ᱵᱟᱠᱷᱟᱡ ᱫᱚ ᱟᱹᱞᱤᱧᱟᱜ ᱫᱚ ᱾ ᱵᱟᱠᱚ ᱵᱟᱲᱟᱭ ᱜᱮ ᱢᱟ ᱟᱫᱚ ᱱᱟᱥᱮᱱᱟᱜ ᱟᱵᱮᱱ ᱦᱚᱸ ᱠᱟᱛᱷᱟ ᱵᱮᱱ ᱞᱟᱹᱭ ᱥᱚᱫᱚᱨ ᱱᱚᱜᱽᱼᱟᱼᱼ
ᱦᱳᱭ ᱟᱫᱚ ᱜᱚᱢᱠᱮ ᱟᱹᱰᱤ ᱜᱮ ᱡᱚᱛᱷᱟᱛ ᱠᱟᱛᱷᱟ ᱵᱤᱱ ᱞᱟᱹᱭ ᱠᱟᱜᱼᱟ ᱾ ᱛᱚ ᱦᱮᱸ ᱟᱵᱚ ᱡᱟᱦᱟᱸ ᱠᱚᱢᱤᱭᱩᱱᱤᱴᱤ ᱡᱮ ᱱᱚᱜᱼᱚ ᱱᱚᱝᱠᱟ ᱪᱷᱤᱢ ᱪᱷᱟᱹᱛᱩᱨ ᱠᱟᱱ ᱥᱮ ᱱᱚᱝᱠᱟ ᱫᱟᱨᱟᱭ ᱛᱮᱜᱮᱼᱼ ᱱᱚᱣᱟ ᱠᱚᱫᱚ ᱥᱟᱵ ᱠᱮᱴᱮᱡ ᱜᱟᱱᱚᱜᱼᱟ ᱟᱫᱚ ᱡᱩᱫᱤ ᱢᱤᱫ ᱦᱚᱨᱟ ᱵᱟᱵᱚᱱ ᱥᱟᱵ ᱥᱮ ᱟᱫᱚ ᱦᱚᱸᱜᱼᱚ ᱱᱝᱠᱟ ᱫᱤᱱᱟᱹᱢ ᱜᱮ ᱜᱮ ᱛᱟᱦᱮᱱᱟ ᱟᱫᱚ ᱟᱵᱚ ᱡᱟᱦᱟᱸᱭ ᱵᱚᱱ ᱵᱩᱡᱷᱟᱹᱣᱮᱫ ᱠᱚᱣᱟ ᱩᱱᱠᱩ ᱦᱚᱸᱼᱼ ᱢᱟᱱᱮ ᱧᱮᱞ ᱢᱟᱠᱚ ᱡᱮ ᱩᱱᱠᱩ ᱦᱚᱸ ᱱᱚᱣᱟ ᱠᱚᱠᱚᱼᱼ ᱡᱮ ᱜᱟᱱᱟᱱ ᱞᱮᱠᱟᱱ ᱡᱤᱱᱤᱥ ᱠᱟᱱᱟ ᱥᱮ ᱵᱟᱝ ᱡᱮ ᱩᱱᱠᱩ ᱠᱚ ᱱᱚᱣᱟ ᱡᱮ ᱦᱸᱚᱜᱼᱚᱭ ᱡᱮᱢᱚᱱᱼᱼ ᱟᱹᱞᱤᱧ ᱫᱚ ᱠᱟᱹᱴᱤᱡ ᱠᱟᱛᱷᱟ ᱞᱤᱧ ᱯᱟᱹᱥᱤᱨ ᱞᱮᱜᱮ ᱡᱮ ᱮᱱᱮᱡ ᱞᱮᱠᱟ ᱡᱮ ᱦᱚᱸᱜᱼᱚ ᱱᱤᱭᱟᱹ ᱛᱟᱞ ᱫᱚ ᱜᱟᱱᱚᱜᱼᱟ ᱾ ᱯᱟᱞᱮ ᱱᱚᱣᱟ ᱛᱟᱞ ᱛᱮᱫᱚ ᱮᱱᱮᱡ ᱞᱮᱠᱷᱟᱱ ᱢᱤᱫ ᱛᱮᱵᱚᱱ ᱪᱟᱞᱟᱜᱼᱟ ᱦᱚᱸᱜᱼᱚ ᱱᱚᱝᱠᱟ ᱦᱚᱸ ᱩᱱᱠᱩ ᱠᱚ ᱟᱸᱜᱚᱪᱼᱼ ᱧᱟᱢ ᱢᱟ ᱮᱱᱠᱷᱟᱱ ᱦᱚᱭᱛᱳ ᱮᱱᱮᱡ ᱞᱟᱹᱜᱤᱫ ᱠᱚ ᱨᱤᱠᱟᱹᱭᱟ ᱟᱠᱚ ᱦᱚᱸ ᱾
ᱮᱠᱟᱞ ᱮᱠᱟᱞ ᱾
ᱦᱳᱭ ᱟᱫᱚ ᱾ ᱜᱚᱝᱠᱮ ᱟᱫᱚ ᱢᱤᱫ ᱠᱟᱛᱷᱟ ᱞᱤᱧ ᱞᱟᱹᱭ ᱞᱮᱜᱮ ᱟᱹᱞᱤᱧ ᱜᱮ ᱜᱚᱨᱚᱵᱽ ᱞᱤᱧ ᱵᱩᱡᱷᱟᱹᱣᱮᱫᱼᱟ ᱟᱹᱰᱤ ᱠᱷᱟᱥ ᱠᱟᱛᱷᱟ ᱵᱤᱱ ᱞᱟᱹᱭ ᱠᱟᱜᱼᱟ ᱾ ᱟᱫᱚ ᱜᱚᱝᱠᱮ ᱦᱟᱸᱜ ᱟᱫᱚ ᱩᱯᱨᱩᱢ ᱠᱚᱫᱚ ᱛᱟᱦᱮᱱᱚᱜ ᱜᱮ ᱾ ᱢᱤᱫ ᱜᱚᱝᱠᱮ ᱦᱟᱸᱜ ᱟᱫᱚ ᱚᱞᱚᱜ ᱫᱚᱞᱤᱧ ᱚᱞᱚᱜ ᱠᱟᱱᱟ ᱢᱤᱫ ᱜᱚᱝᱠᱮ ᱛᱟᱦᱮᱸ ᱠᱟᱱᱟᱭ ᱮᱠᱫᱚᱢ ᱚᱵᱤᱠ ᱠᱚᱞ ᱟᱵᱤᱱ ᱞᱮᱠᱟᱭ ᱨᱚᱲᱟ ᱱᱚᱝᱠᱟ ᱾ ᱮᱠᱟᱞ ᱨᱟᱦᱟ ᱦᱚᱸ ᱱᱚᱝᱠᱟᱱ ᱜᱮ ᱛᱟᱭᱟ ᱟᱫᱚᱼᱼ ᱤᱱᱟᱹ ᱛᱟᱭᱚᱢ ᱢᱚᱸᱡᱽ ᱞᱟᱜᱟᱣᱟᱫ ᱞᱤᱧᱟᱹ ᱡᱮ ᱵᱟᱝ ᱟᱨ ᱥᱟᱛᱳᱢ ᱠᱚᱦᱚ ᱠᱷᱟᱥ ᱧᱚᱜᱟᱜ ᱵᱤᱱ ᱨᱟᱠᱟᱵᱮᱜᱼᱟ ᱾ ᱛᱚ ᱪᱚᱞᱚ ᱜᱟᱞᱢᱟᱨᱟᱣ ᱜᱟᱱᱚᱜᱼᱟ ᱪᱚᱞᱚ ᱛᱟᱦᱚᱞᱮ ᱾
ᱦᱚᱸ ᱦᱚᱸ ᱦᱚᱸ ᱚᱣᱨ ᱠᱟᱛᱷᱟ ᱫᱚ ᱱᱷᱟᱸᱜ ᱟᱨᱦᱚᱸ ᱱᱤᱭᱟᱹ ᱠᱟᱱᱟ ᱡᱮ ᱟᱵᱚᱨᱤᱱ ᱦᱚᱲᱼᱼ ᱟᱸ ᱠᱚᱲᱟ ᱜᱤᱫᱽᱨᱟᱹ ᱭᱟ ᱛᱚ ᱠᱩᱲᱤ ᱜᱤᱫᱽᱨᱟᱹ ᱠᱟᱱ, ᱟᱸ ᱡᱟᱦᱟᱸ ᱵᱚᱱ ᱢᱮᱛᱟᱜ ᱠᱟᱱᱟ ᱫᱟᱲᱮ, ᱼᱼ ᱟᱸ ᱟᱹᱰᱤ ᱢᱚᱸᱡᱽ ᱮ ᱚᱞ ᱟᱠᱟᱫᱟ ᱱᱩᱜ ᱱᱩᱭ ᱯᱟᱹᱱᱰᱤᱛ ᱨᱟᱹᱜᱩᱱᱟᱛᱷ ᱢᱩᱨᱢᱩ ᱟᱫᱚ ᱵᱚᱱ ᱯᱟᱲᱦᱟᱣ ᱧᱟᱢ, ᱟ- ᱠᱟᱫᱟ ᱥᱮ ᱵᱟᱵᱚᱱ ᱯᱟᱲᱦᱟᱣ ᱧᱟᱢ ᱟᱠᱟᱫᱟ ᱛᱚ ᱚᱱᱟ ᱫᱚ ᱵᱟᱹᱞᱤᱧ ᱵᱟᱲᱟᱭᱟ, ᱮᱸ ᱚᱱᱟ ᱨᱮ ᱦᱟᱸᱜ ᱱᱤᱭᱟᱹᱭ ᱞᱟᱹᱭ ᱟᱠᱟᱫᱟ ᱡᱮ ᱫᱟᱲᱮ ᱜᱤ ᱫᱷᱚᱱ ᱾ ᱫᱟᱲᱮ ᱜᱮ ᱠᱟᱱᱟ ᱫᱚᱱ, ᱳᱨ ᱢᱤᱫᱴᱮᱡ ᱠᱩᱲᱤ ᱜᱤᱼᱼ ᱫᱽᱨᱟᱹ ᱦᱚᱸ ᱥᱮ ᱠᱚᱲᱟ ᱜᱤᱫᱽᱨᱟᱹ ᱦᱚᱸ ᱥᱟᱦᱟᱣ ᱫᱟᱲᱮ ᱟᱹᱰᱤ ᱢᱟᱨᱟᱝ ᱫᱟᱲᱮ ᱠᱟᱱᱟ ᱾
ᱠᱟᱛᱷᱟ ᱠᱟᱱ ᱜᱮᱭᱟ ᱾
ᱛᱟᱸᱜᱤ ᱫᱟᱲᱮ ᱦᱚᱸ ᱟᱹᱰᱤ ᱢᱟᱨᱟᱝ ᱫᱟᱲᱮ ᱠᱟᱱᱟ ᱡᱮᱞᱮᱠᱟ ᱦᱟᱸᱜ ᱤᱸᱜᱼᱼ ᱟ ᱡᱩᱫᱤ ᱟᱵᱚ ᱵᱟᱝᱵᱚᱱ ᱛᱟᱺᱜᱤ ᱫᱟᱲᱮᱭᱟᱜᱼᱟ, ᱮᱱᱠᱷᱟᱡ ᱫᱚ ᱮᱴᱟᱜ ᱥᱮᱜ ᱦᱟᱱᱛᱮ ᱱᱷᱟᱛᱮ ᱦᱚᱸᱵᱚᱱ ᱪᱟᱞᱟᱣ ᱫᱟᱲᱮᱭᱟᱜᱼᱟ, ᱚᱨ ᱥᱟᱦᱟᱣ ᱫᱟᱲᱮᱥ, ᱛᱚ ᱱᱚᱣᱟ ᱠᱚᱦᱚᱸ ᱟᱹᱰᱤ ᱢᱟᱨᱟᱝ ᱚᱸᱠᱟᱱ ᱡᱤᱱᱤᱥ ᱠᱟᱱᱟ ᱱᱤᱛᱚᱜ ᱵᱟᱵᱚᱱ ᱩᱸᱦ ᱵᱚᱱ ᱧᱮᱞᱟ ᱱᱚᱣᱟ ᱥᱮᱪᱮᱫ ᱫᱟᱲᱮ, ᱛᱚ ᱚᱱᱟ ᱥᱮᱪᱮᱫ ᱫᱟᱲᱮ ᱦᱚᱸ ᱟᱵᱚ ᱫᱚ ᱵᱟᱝᱵᱚᱱ ᱵᱟᱰᱟᱭᱮᱜ ᱠᱟᱱᱟ ᱱᱚᱣᱟ ᱥᱤᱪᱷᱟ ᱨᱮ ᱥᱮ ᱤᱰᱩᱠᱮᱥᱚᱱ ᱨᱮ ᱪᱮᱜ ᱯᱟᱣᱟᱨ ᱢᱮᱱᱟᱜ ᱟᱠᱟᱜᱼᱟ ᱱᱟᱝ ᱢᱮᱱᱛᱮ? ᱱᱚᱣᱟ ᱵᱟᱝᱵᱚᱱ ᱵᱟᱲᱟᱭ ᱟᱠᱟᱫᱟᱜ, ᱟᱵᱚ ᱫᱚ ᱱᱷᱟᱸᱜ ᱡᱟᱦᱟᱸ ᱛᱤᱱ ᱨᱮᱜᱮ ᱚᱸᱠᱟ ᱚᱛ ᱦᱟᱥ- ᱟ, ᱡᱟᱜᱟ ᱡᱟᱹᱢᱤᱱ ᱮᱸ ᱥᱮ ᱱᱚᱣᱟ ᱤᱭᱟᱹ ᱮᱸ ᱨᱮᱯ ᱠᱚ ᱚᱛᱭᱟᱪᱟᱨ ᱥᱳᱥᱟᱱ ᱠᱚ ᱦᱩᱭᱩᱜᱚᱜᱼᱟ ᱦᱮᱸᱥᱮ ᱟᱸᱫᱚ ᱩᱱ ᱨᱮᱫᱚ ᱪᱮᱜ ᱵᱚᱱ ᱩᱰᱩᱠᱟ? ᱤᱭᱟᱹ ᱱᱚᱣᱟ ᱟᱜ ᱮᱸᱜ ᱤᱭᱟᱹ ᱠᱟᱹᱯᱤ ᱛᱟᱨᱣᱟᱲᱤ ᱟᱜ-
ᱠᱟᱹᱯᱤ ᱛᱟᱨᱣᱟᱲᱤᱭᱟᱹ ᱟᱨ ᱦᱟᱸᱜ ᱦᱳᱭ᱾
ᱟᱸᱫᱚ ᱱᱚᱣᱟ ᱠᱚᱛᱮ ᱫᱚ ᱱᱮᱛᱟᱨ ᱫᱚ ᱞᱟᱹᱲᱦᱟᱹᱭ ᱫᱚ ᱟᱹ ᱵᱮᱱ ᱩᱰᱩᱠᱚᱜᱼᱟ ᱮᱸᱦ ᱦᱮᱸ ᱩᱰᱩᱠ ᱟᱵᱮᱱ ᱮᱱᱠᱷᱟᱡ ᱫᱚ ᱱᱚᱰᱮ ᱢᱟ ᱴᱤᱨᱤᱡᱟᱢ ᱠᱚ ᱞᱮᱠᱷᱟ ᱵᱤᱱᱟ ᱟᱫ-
ᱮᱠᱫᱚᱢ ᱮᱠᱫᱚᱢ ᱮᱠᱫᱚᱢ ᱴᱷᱤᱠ ᱴᱷᱤᱠ ᱴᱷᱤᱠ ᱟᱫᱚ ᱟᱫᱚ ᱟᱹᱥ- ᱞᱤ ᱞᱟᱹᱲᱦᱟᱹᱭ ᱫᱚ ᱦᱟᱸᱜ ᱦᱟᱸᱰᱮ ᱠᱷᱟᱛᱟ ᱠᱚᱞᱚᱢ ᱨᱮ ᱪᱟᱞᱟᱜ ᱫᱚ᱾
ᱦᱟᱸ, ᱦᱟᱸ ᱦᱟᱸ ᱦᱟᱸ᱾
ᱦᱳᱭ᱾
ᱟᱫᱚ ᱟᱫᱚ ᱱᱚᱜᱼᱚᱼᱱᱚᱝᱠᱟᱱ ᱠᱟᱛᱷᱟ ᱠᱟᱱᱟ? ᱟᱹᱫᱚ ᱚᱱᱟᱛᱮ ᱟᱵᱚ ᱫᱚ ᱪᱮᱜ ᱵᱚᱱ ᱪᱤᱠ- ᱠᱤᱭᱟ ᱟ ᱥᱮᱪᱮᱜ ᱜᱮ ᱢᱟᱲᱟᱝ ᱫᱟᱲᱮ ᱠᱟᱱᱟ ᱟᱣᱨ ᱮᱛᱚᱦᱚᱵ ᱵᱟᱵᱚᱱ ᱪᱮᱜ ᱞᱮᱠᱟ ᱚᱱᱟ ᱦᱚᱸ ᱟᱫᱚ ᱵᱮᱥ ᱴᱷᱤᱠ ᱛᱮ ᱜᱟᱞᱢᱟᱨᱟᱣ ᱮᱸ ᱫᱚᱨᱠᱟᱨ ᱠᱟᱱᱟ ᱡᱮᱞᱮᱠᱟ ᱢᱤᱫ ᱫᱷᱟᱣ ᱨᱮᱵᱮᱱ ᱞᱟᱹᱭ ᱟᱥ- ᱛᱮ ᱮᱱᱠᱷᱟᱫ ᱫᱚᱠᱚ ᱢᱮᱱᱟᱥ ᱱᱩᱭ ᱫᱚ ᱱᱚᱣᱟ ᱨᱮ ᱮᱡᱮ ᱤᱭᱟᱹ ᱠᱟᱱᱟᱹᱭ, ᱪᱤᱞᱤ ᱠᱚ ᱢᱮᱛᱟ ᱣᱟᱠᱚ ᱠᱟᱱᱟ ᱫᱟᱞᱟᱞ᱾ ᱮᱡᱮᱱᱴ ᱠᱟᱱᱟᱭ ᱚᱸᱠᱟ ᱠᱚ ᱢᱮᱱᱼᱟ ᱦᱟᱸᱜ᱾
ᱚ ᱦᱳᱭ ᱜᱚᱝ ᱠᱮ ᱴᱷᱤᱠ᱾
ᱛᱚ ᱚᱱᱟᱛᱮ ᱢᱤᱢᱤᱫ ᱴᱟᱜ ᱛᱮᱵᱚᱱ ᱮᱛᱚᱦᱚᱵᱼᱟ ᱡᱮᱞᱮᱠᱟ ᱟᱵᱮᱱ ᱢᱮᱱᱟᱜ ᱟᱠᱟᱜ ᱵᱮᱱᱟ ᱟᱵᱮᱱ, ᱢᱤᱜ ᱦᱚᱲ ᱞᱟᱹᱭ ᱞᱟᱦᱟᱣᱟᱭ ᱵᱮᱱ, ᱮᱥᱠᱮ ᱵᱟᱫᱽᱼᱮ ᱟᱹᱞᱤᱧ ᱵᱮᱱ ᱞᱟᱹᱭ ᱟᱫ ᱞᱤᱧᱟ ᱮᱱᱠᱟᱡ ᱫᱚ
ᱚ ᱦᱳᱭ ᱦᱚᱸᱜᱼᱚᱼᱱᱚᱠᱟ ᱞᱟᱹᱭ ᱞᱟᱯᱟᱭ ᱛᱟᱞᱟ ᱛᱮᱜᱮ ᱟᱨᱦᱚ ᱪᱟᱞᱟᱣ ᱦᱤᱡᱩᱜ?
ᱚ ᱦᱚᱸ ᱦᱚᱸ ᱟᱪᱪᱷᱟ ᱚᱠᱛᱚ ᱢᱟ ᱦᱟᱸᱜ ᱠᱩᱲᱟᱹᱜ ᱠᱟᱱᱟ ᱥᱮ? ᱦᱮᱸ ᱟᱫᱚ ᱪᱮᱫ ᱞᱮᱠᱟ ᱟᱨᱦᱚᱸ ᱦᱟᱸᱜ ᱵᱤᱱ ᱠᱳᱞᱼᱟ ᱱᱷᱟᱸᱜ ᱦᱮᱸᱥᱮ ᱟᱫᱚ ᱱᱚᱣᱟ ᱢᱟ ᱦᱟᱸᱜ ᱪᱟᱵᱟᱜ ᱠᱟᱱᱟ ᱡᱮᱞᱮᱠᱟ ᱜᱮ ᱡᱟᱭ ᱦᱩ-
ᱮᱢ, ᱮᱸ ᱯᱷᱤᱨᱤ ᱧᱮᱞ ᱠᱟᱛᱮ ᱠᱟᱹᱴᱤᱡ ᱞᱤᱧ ᱢᱮᱥᱮᱡᱽ ᱟᱹᱵᱤᱱᱟ ᱛᱟᱦᱚᱞᱮ ᱦᱮᱸ?
ᱚ ᱟᱪᱪᱷᱟ ᱟᱵᱮᱱ ᱫᱚ ᱦᱟᱸᱜ ᱵᱮᱱ ᱤᱭᱟᱹ ᱱᱚᱜ ᱜᱮ ᱦᱮᱸ ᱥᱮ ᱵᱟᱝ?
ᱦᱮᱸ ᱦᱮᱸ ᱦᱮᱸ ᱟᱫᱚ ᱜᱚᱝᱠᱮ ᱦᱟᱸᱜ ᱱᱤᱭᱟᱹ ᱜᱷᱟᱹᱲᱤᱡ ᱫᱚ ᱠᱮᱪᱮᱫᱚᱜ ᱠᱟᱱᱟ ᱠᱟᱹᱴ ᱠᱟᱹᱴᱤᱡ ᱟᱫᱚ ᱚᱲᱟᱜ ᱦᱚᱸ ᱢᱟᱱᱮ ᱜᱚᱜᱚ ᱛᱟᱠᱚᱠᱚ ᱦᱚᱭᱮᱜᱼᱟ ᱛᱚ ᱟᱫᱚ ᱥᱟᱛᱟᱢ ᱫᱚ ᱠᱷᱟᱥ ᱜᱮᱭᱟ ᱢᱮᱱ ᱠᱷᱟᱱ ᱟᱹᱞᱤᱧ ᱦᱚᱸ ᱜᱟᱞᱢᱟᱨᱟ-ᱣ ᱥᱟᱱᱟᱭᱮᱫ ᱞᱤᱧᱟ ᱟᱫᱚ ᱡᱩᱫᱤ ᱟᱹᱵᱤᱱ ᱵᱤᱱ ᱟ ᱯᱟᱨᱢᱤᱥᱚᱱ ᱵᱤᱱ ᱮᱢᱟᱞᱤᱧ ᱠᱷᱟᱱ ᱛᱟᱦᱚᱞᱮ ᱦᱟᱸᱜ ᱦᱳᱣᱟᱴᱥᱮᱯ ᱨᱮᱞᱤᱧ ᱢᱮᱥᱮᱡᱽ ᱟᱹᱵᱤᱱᱟ ᱾
ᱮᱠᱟᱞᱮ ᱮᱠᱟᱞ ᱮᱠᱟᱞ ᱱᱚᱣᱟ ᱯᱟᱨᱥᱚᱱᱟᱞ ᱱᱟᱢᱵᱟᱨ ᱨᱮᱵᱮᱱ
ᱟᱪᱪᱷᱟ ᱱᱚᱣᱟ ᱜᱮ ᱛᱟᱵᱮᱱ ᱦᱳᱣᱟᱴᱥᱮᱯ ᱛᱚ? ᱦᱮᱸ ᱢᱟ ᱜᱚᱝᱠᱮ ᱡᱚᱦᱟᱨ ᱜᱮ ᱦᱮᱸ ᱦᱳᱭ ᱾ ᱦᱳᱭ ᱾